ᱜᱚᱝᱠᱮ᱾
ᱦᱮᱸ ᱡᱚᱦᱟᱨ ᱜᱮ᱾
ᱚ ᱡᱚᱦᱟᱨ ᱜᱮ ᱦᱳᱭ ᱚ ᱪᱮᱫᱞᱮᱠᱟ ᱱᱟᱯᱟᱭ ᱜᱮᱭᱟᱵᱱ?
ᱦᱮᱸ ᱱᱟᱯᱟᱭ ᱜᱮ ᱟᱹᱵᱤᱱ ᱫᱚ?
ᱚ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ᱾ ᱪᱚᱴ ᱪᱟᱸᱫᱚ ᱵᱚᱸᱜᱟᱣᱟᱜ ᱟᱥᱤᱨᱵᱟᱫᱽ ᱛᱮ᱾ ᱡᱚᱛᱚ ᱠᱚᱜᱮ ᱢᱚᱡᱽ ᱜᱮ ᱱᱟᱯᱟᱭ ᱜᱮ ᱢᱮᱱᱟᱜ ᱞᱮᱭᱟ᱾ ᱛᱟᱦᱚᱞᱮ ᱪᱮᱫ ᱵᱮᱱ ᱠᱟᱹᱢᱤ ᱵᱟᱲᱟ ᱠᱮᱭᱟ? ᱪᱮᱫ ᱵᱮᱱ ᱪᱤᱠᱟᱹᱭᱮᱫ ᱠᱟᱱᱟ ᱱᱤᱛᱟᱜ ᱫᱚ?
ᱟᱨ ᱱᱤᱛᱳᱜ ᱫᱚ ᱪᱮᱫ ᱜᱮ ᱵᱟᱝ ᱠᱟᱹᱴᱤᱡ ᱱᱤᱛᱳᱜ ᱫᱚ ᱨᱟᱜ ᱨᱮ ᱜᱮ ᱦᱮᱱᱟᱜ ᱟᱠᱟᱫ ᱞᱤᱧᱟᱹ᱾
ᱚ ᱛᱟᱦᱚᱞᱮ ᱡᱤᱨᱟᱹᱣ ᱵᱟᱲᱟ ᱦᱩᱭ ᱵᱟᱲᱟ ᱠᱟᱱᱟ
ᱦᱮᱸ ᱡᱤᱨᱟᱹᱣ ᱵᱟᱲᱟ ᱦᱩᱭ ᱠᱟᱱᱟ᱾
ᱚ ᱛᱟᱦᱚᱞᱮ ᱥᱤᱛᱩᱝ ᱜᱚᱨᱚᱢ ᱠᱚᱫᱚ ᱟᱯᱮ ᱥᱮᱫ ᱫᱚ ᱱᱟᱦᱟᱜ ᱪᱮᱫ ᱟᱹᱞᱤᱧ ᱦᱚᱸ ᱱᱟᱦᱟᱜ ᱵᱤᱨ ᱫᱟᱠᱟ ᱠᱚ ᱡᱚᱢ ᱵᱟᱲᱟ ᱠᱟᱛᱮᱫ ᱡᱤᱨᱟᱹᱣ ᱵᱟᱲᱟ ᱠᱟᱛᱮᱫ ᱱᱚᱜᱼᱚᱭ ᱢᱟᱴᱷ ᱥᱮᱫ ᱜᱮ ᱱᱟᱦᱟᱜ ᱞᱤᱧ ᱩᱰᱩᱠ ᱟᱠᱟᱱᱟ᱾ᱟᱫᱚ ᱠᱷᱮᱞᱳᱴ ᱴᱟᱺᱰᱤ ᱥᱮᱜ ᱜᱮ ᱦᱟᱸᱜ ᱞᱤᱧ ᱥᱮᱱᱚᱜ ᱞᱟᱹᱜᱤᱫ ᱟᱫᱚ ᱞᱤᱧ ᱛᱷᱚᱲᱟ ᱜᱟᱱ ᱞᱤᱧ ᱡᱤᱨᱟᱹᱣᱠᱟᱱ ᱱᱚᱛ ᱛᱮᱨᱮ ᱜᱟᱛᱮ ᱠᱚᱲᱟ ᱵᱟᱭ ᱦᱮᱜ ᱠᱟᱱᱟ ᱱᱤᱛ ᱦᱟᱹᱵᱤᱡ ᱛᱮ ᱟᱫᱚ ᱤᱫᱤ ᱞᱟᱹᱜᱤᱫ ᱛᱮ ᱟᱫᱚ ᱚᱱᱟᱛᱮ ᱢᱮᱱᱫᱟᱞᱤᱧ ᱛᱷᱚᱲᱟ ᱜᱟᱱ ᱟᱪᱪᱷᱟ ᱱᱚᱣᱟ ᱠᱚᱛᱷᱟ ᱞᱮᱜᱤᱧ ᱱᱚᱣᱟ ᱮᱯ ᱨᱮ, ᱟᱫᱚ ᱚᱱᱟᱛᱮ
ᱦᱳᱭ ᱟᱪᱪᱷᱟ ᱥᱤᱛᱩᱝ ᱫᱟᱜ ᱡᱟᱹᱯᱩᱫ ᱵᱟᱝ ᱫᱟᱜ ᱡᱟᱹᱯᱩᱫ ᱫᱚ ᱵᱟᱭ ᱫᱟᱜ ᱡᱟᱹᱯᱩᱫ ᱫᱟ, ᱥᱤᱛᱩᱝ ᱫᱟᱭ ᱫᱚᱢᱮ ᱛᱮᱦᱮᱧ ᱫᱚ ᱟᱹᱰᱤ ᱡᱳᱨ ᱥᱤᱛᱩᱝ ᱠᱟᱫᱟᱭ᱾
ᱦᱳᱭ ᱮᱠᱫᱚᱢ ᱢᱚᱡᱽ ᱜᱮ ᱵᱟᱝ ᱵᱩᱡᱷᱟᱹᱜ ᱠᱟᱱᱟ ᱱᱤᱭᱟᱹ ᱥᱮᱫ᱾ ᱛᱩᱝ ᱨᱮ ᱡᱟᱦᱟᱸ ᱥᱮᱫ ᱪᱟᱞᱟᱜ ᱜᱮ ᱵᱟᱝ ᱥᱟᱱᱟ ᱠᱟᱱᱟ᱾ ᱛᱤᱥ ᱮᱱᱮᱡ ᱪᱚᱨ ᱛᱤᱥ ᱮᱱᱮᱡ ᱪᱚ ᱨᱮᱭᱟᱲ ᱫᱤᱱ ᱦᱟᱸᱜ ᱦᱤᱡᱩᱜ ᱛᱟᱹᱜᱤ, ᱛᱟᱸᱜᱤ ᱛᱮ ᱞᱟᱸᱜᱟ ᱪᱟᱵᱟᱟᱣ ᱠᱟᱹᱱᱟᱹᱧ ᱤᱧᱦᱚᱸ᱾ ᱱᱚᱣᱟ ᱨᱮᱭᱟᱲ ᱫᱤᱱ ᱜᱮ ᱵᱟᱝ ᱦᱮᱡ ᱛᱤᱭᱳᱜ ᱫᱟᱭ᱾
ᱦᱮᱸ ᱟᱨ ᱨᱮᱭᱟᱲ ᱫᱤᱱ ᱦᱮᱡ ᱠᱟᱛᱮ ᱨᱮᱦᱚᱸ ᱫᱚᱢᱮ ᱫᱚ ᱵᱟᱭ ᱨᱮᱭᱟᱲ ᱫᱟᱭ ᱛᱚ ᱱᱮᱛᱟᱨ ᱫᱚ᱾
ᱦᱳᱭ ᱛᱚ ᱥᱮᱫᱟᱭ ᱢᱟ ᱮᱠᱫᱚᱢ ᱚᱱᱟ ᱥᱩᱭᱮᱴᱟᱨ ᱠᱚ ᱡᱮᱠᱮᱴ ᱠᱚ ᱦᱚᱨᱚᱜ ᱠᱟᱛ ᱛᱮᱫ ᱦᱚᱸ ᱯᱩᱨᱟᱹ ᱠᱟᱡᱟᱠ ᱨᱮᱭᱟᱲ ᱠᱟᱱ ᱛᱟᱦᱮᱸᱱᱟ ᱟᱨ ᱱᱮᱛᱟᱨ ᱢᱟ ᱚᱱᱠᱟ ᱰᱷᱮᱨ ᱦᱚᱸ ᱵᱟᱝ ᱨᱮᱭᱟᱲ ᱠᱟᱱᱟ᱾ ᱛᱚ ᱱᱚᱣᱟ ᱫᱚ ᱢᱳᱥᱩᱚᱢᱮ ᱵᱚᱫᱚᱞᱮᱫ ᱠᱟᱱᱟ ᱥᱚᱢᱚᱭ ᱨᱮ ᱵᱟᱭ ᱫᱟᱜ ᱥᱮ ᱥᱚᱢᱚᱭ ᱨᱮ ᱵᱟᱭ ᱡᱟᱹ ᱟᱹ ᱥᱤᱛᱩᱝ ᱮᱫᱟ ᱫᱟᱨᱮ ᱠᱚ ᱛᱷᱚᱲᱟ ᱵᱚᱱ ᱡᱟᱹᱥ ᱛᱮᱵᱚᱱ ᱜᱮᱫ ᱮᱫ ᱠᱟᱱᱟ ᱢᱟᱜ ᱫᱟᱵᱚᱱ ᱫᱷᱟᱹᱨᱛᱤ ᱨᱮ ᱛᱷᱚᱲᱟ ᱠᱚᱢ ᱜᱮ ᱫᱟᱨᱮ ᱤᱭᱟᱹᱜ ᱠᱟᱱᱟ᱾ ᱚᱱᱟ ᱤᱭᱟᱹᱛᱮ ᱱᱚᱣᱟ ᱠᱩ ᱢᱚᱥᱚᱢ ᱫᱚ ᱵᱚᱫᱚᱞᱚᱜ ᱠᱟᱱᱟ᱾ ᱟᱨ ᱟᱵᱚ ᱚᱱᱟ ᱨᱮᱭᱟᱜ ᱥᱟᱹᱡᱟᱹ ᱵᱚᱱ ᱧᱟᱢᱮᱫ ᱠᱟᱱᱟ᱾
ᱦᱳᱭ ᱚᱱᱟ ᱜᱮ ᱦᱩᱭᱩᱜ ᱠᱟᱱᱟ ᱠᱟᱛᱷᱟ ᱫᱚ, ᱟᱨ ᱥᱤᱛᱩᱝ ᱦᱚᱸ ᱫᱚᱢᱮ ᱥᱤᱛᱩᱝ ᱫᱟᱭ ᱞᱟᱦᱟ ᱛᱮᱫᱚ ᱚᱱᱠᱟ ᱥᱤᱛ ᱥᱤᱛᱩᱝ ᱨᱮᱦᱚᱸ ᱢᱟᱱᱮ ᱥᱤᱛᱩᱝ ᱛᱟᱦᱮᱸᱫ ᱨᱮᱦᱚᱸ ᱢᱟᱱᱮ ᱩᱱᱟᱹᱜ ᱫᱚ ᱵᱟᱝ ᱮ ᱥᱤᱛᱩᱝ ᱛᱟᱦᱮᱸᱜᱼᱟ᱾ ᱱᱮᱛᱟᱨ ᱫᱚ ᱟᱹᱰᱤ ᱡᱟᱹᱥᱛᱤ ᱜᱮ ᱵᱩᱡᱷᱟᱹᱜ ᱠᱟᱱᱟ ᱜᱚᱨᱚᱢ᱾ ᱢᱟᱱᱮ ᱴᱤᱠᱟᱹᱣ ᱦᱚᱸ ᱵᱟᱝ ᱜᱟᱱᱚᱜ ᱠᱟᱱᱟ᱾
ᱦᱳᱭ ᱟᱨ ᱢᱟᱫᱷᱮᱨ ᱦᱤᱞᱟᱹᱜ ᱫᱚ ᱱᱟᱦᱟᱜ ᱟᱞᱮ ᱥᱮᱫ ᱫᱚ ᱱᱟᱦᱟᱜ ᱮ ᱫᱟᱜ ᱠᱮᱜᱼᱟ ᱟᱨ ᱦᱚᱭ ᱟᱛᱮ ᱵᱩ ᱦᱩᱰᱩᱨ ᱟᱛᱮ ᱫᱟᱜ ᱠᱮᱫ ᱛᱮ ᱢᱟᱱᱮ ᱚᱱᱟ ᱤᱞᱮᱠᱴᱨᱤ ᱠᱚ ᱱᱟᱦᱟᱜ ᱵᱟᱹᱲᱤᱡ, ᱞᱟᱭᱤᱱ ᱠᱚ ᱱᱟᱦᱟᱜ ᱵᱟᱹᱲᱤᱡ ᱮᱱ ᱛᱟᱞᱮᱭᱟ ᱱᱟᱦᱟᱜ ᱫᱟᱨᱮ ᱠᱚ ᱵᱷᱤᱸᱫᱟᱹᱲ ᱵᱟᱲᱟᱭᱮᱱᱟ ᱜᱚᱴᱟ᱾ ᱟᱫᱚ ᱱᱟᱦᱟᱜ ᱮᱠᱫᱚᱢ ᱫᱟᱨᱤᱠᱩ ᱵᱷᱤᱸᱫᱟᱹᱲᱮᱱ ᱠᱷᱟᱱᱡ ᱫᱚ ᱱᱟᱦᱟᱜ ᱛᱟᱹᱨ ᱠᱩᱠᱩ ᱨᱟᱹᱯᱩᱫ ᱵᱟᱲᱟᱭᱮᱱᱟ ᱛᱚᱯᱟᱜ ᱵᱟᱲᱟᱭᱮᱱᱟ᱾ ᱟᱫᱚ ᱞᱟᱭᱤᱱ ᱞᱟᱹᱜᱤᱫ ᱛᱷᱚᱲᱟ ᱫᱚ ᱢᱤᱫ ᱫᱤᱱ ᱦᱤᱞᱳ ᱠᱚᱥᱴᱚᱭᱮᱱᱟ ᱟᱫᱚ ᱟᱹᱰᱤ ᱠᱟᱡᱟᱠ ᱜᱚᱨᱚᱢ ᱟᱹᱭᱠᱟᱹᱜ ᱠᱟᱱ ᱛᱟᱦᱮᱸᱱᱟ ᱚᱲᱟᱜ ᱨᱮ ᱦᱳᱭ᱾
ᱚᱱᱠᱟ ᱫᱚ ᱵᱩᱡᱷᱟᱹᱜ ᱜᱮᱭᱟ, ᱟᱨ ᱦᱮᱸ ᱞᱟᱹᱭ ᱵᱤᱱ?
ᱦᱳᱭ ᱱᱚᱣᱟ ᱱᱟᱜ ᱜᱚᱨᱚᱢ ᱫᱤᱱ ᱫᱚ ᱱᱟᱜ ᱟᱹᱰᱤᱼᱼ ᱡᱟᱹᱥᱛᱤ ᱜᱮ ᱵᱟᱹᱞᱤᱧ ᱠᱩᱥᱤᱭᱟᱜᱼᱟ ᱱᱚᱣᱟ ᱫᱚ, ᱟᱹᱞᱤᱧ ᱫᱚ ᱨᱮᱭᱟᱲ ᱫᱤᱱ ᱫᱚ ᱟᱹᱰᱤ ᱡᱟᱹᱥᱛᱤ ᱞᱤᱧ ᱠᱩᱥᱤᱭᱟᱜᱼᱟ᱾ ᱪᱮᱫᱟᱜ ᱡᱮ ᱨᱮᱭᱟᱲ ᱫᱤᱱ ᱫᱚ ᱟᱵᱮᱱ ᱡᱟᱦᱟᱸ ᱥᱮᱫ ᱜᱮ ᱫᱟᱬᱟ ᱵᱮᱱ ᱢᱮᱱᱟ ᱪᱟᱞᱟᱣ ᱫᱟᱲᱮᱭᱟᱜᱼᱟ ᱵᱮᱱ᱾ ᱢᱮᱱᱠᱷᱟᱱ ᱜᱚᱨᱚᱢ ᱫᱤᱱ ᱫᱚ ᱱᱟᱜ ᱵᱟᱵᱮᱱ ᱫᱟᱲᱮᱭᱟᱜᱼᱟ᱾
ᱦᱳᱭ ᱦᱳᱭ᱾
ᱦᱳᱭ᱾
ᱱᱚᱛᱮ ᱦᱚᱸ ᱫᱚᱢᱮ ᱜᱮ ᱥᱤᱛᱩᱝ ᱠᱟᱫᱟᱭ ᱫᱟᱜ ᱫᱚ ᱵᱟᱭ ᱫᱟᱜ ᱠᱟᱜᱼᱟ᱾
ᱛᱟᱦᱚᱞᱮ ᱟᱯᱮ ᱟᱯᱮ ᱟᱯᱮ ᱟᱯᱮᱥᱮᱫ ᱫᱚ ᱱᱟᱜ ᱵᱟᱯᱞᱟ ᱠᱚᱫᱚ ᱦᱩᱭ ᱵᱟᱲᱟᱜ ᱠᱟᱱᱟ ᱥᱮ ᱵᱟᱝ ᱦᱟᱸᱜ?
ᱵᱟᱯᱞᱟ ᱨᱮᱫᱚ ᱵᱟᱝ ᱵᱟᱝ ᱟᱞᱮ ᱥᱮᱫ ᱵᱟᱝ ᱦᱩᱭᱩᱜ ᱠᱟᱱᱟ᱾
ᱳ ᱵᱟᱝ ᱦᱩᱭᱩᱜ ᱠᱟᱱᱟ ᱢᱟᱱᱮ ᱠᱚᱲᱟ ᱠᱩᱲᱤ ᱜᱮ ᱱᱟᱦᱟᱜ ᱟᱹᱣᱨᱤ, ᱠᱩ ᱦᱟᱨᱟᱜᱼᱟ ᱥᱮ ᱢᱟᱱᱮ ᱢᱟᱱᱮ ᱥᱮᱸ
ᱟᱫᱚ ᱠᱟᱛᱷᱟ ᱦᱳᱭᱳᱜ ᱠᱟᱱᱟ ᱦᱟᱜ ᱱᱮᱛᱟᱨ ᱫᱚ ᱟᱠᱚ ᱛᱮᱜᱮ ᱵᱤᱥᱤ ᱠᱚ ᱡᱟᱶᱟᱭᱚᱜ ᱠᱟᱱᱟ ᱛᱷᱚ᱾ ᱟᱠᱚ ᱛᱮᱜᱮ ᱵᱟᱦᱩ ᱠᱚ ᱟᱹᱜᱩᱭᱮᱫ ᱠᱚᱣᱟ ᱟᱠᱚ ᱛᱮ᱾ ᱪᱟᱜ ᱠᱚᱱᱟ ᱟᱫᱚ ᱚᱱᱟ ᱠᱷᱟᱹᱛᱤᱨ ᱛᱮ ᱟᱫᱚ ᱵᱟᱯᱞᱟ ᱠᱚᱫᱚ ᱱᱟᱦᱟᱭ ᱵᱟᱝ ᱦᱩᱭ ᱠᱟᱱᱟ᱾ ᱟᱠᱚ ᱛᱮᱜᱮ ᱠᱚ ᱪᱟᱞᱟᱣ ᱠᱟᱱᱟ᱾
ᱚᱸ ᱦᱳᱭ᱾ ᱚᱱᱟ ᱢᱟ ᱱᱟᱜ ᱜᱚᱴᱟ ᱯᱟᱲᱟ ᱜᱮ ᱱᱚᱛᱮ ᱦᱚᱸ ᱟᱞᱮ ᱥᱮᱫ ᱦᱚᱸ ᱚᱱᱠᱟ ᱦᱩᱭᱩᱜ ᱠᱟᱱ ᱜᱮᱭᱟ᱾ ᱟᱠᱚ ᱛᱮᱜᱮ ᱠᱚ ᱠᱩᱥᱤᱼᱜ ᱠᱟᱱᱟ᱾ ᱪᱟᱞᱟᱜ ᱠᱟᱱᱟ ᱠᱚ ᱟᱫᱚ ᱱᱟᱜ ᱩᱱᱠᱩᱣᱟᱜ ᱵᱟᱯᱞᱟ ᱫᱚ ᱱᱟᱜ ᱦᱩᱭᱩᱜ ᱜᱮᱭᱟ ᱱᱟᱜ᱾ ᱯᱮᱞᱟ ᱥᱟᱶᱦᱟ ᱠᱟᱠᱚᱣᱟ ᱠᱚ ᱱᱟᱦᱟᱜ ᱵᱟᱝ᱾
ᱦᱮᱸ ᱦᱮᱸ ᱚᱱᱟ ᱫᱚ ᱟᱣᱨᱤ ᱠᱚ ᱢᱟᱱᱮ ᱧᱮᱞ ᱦᱩᱭᱩᱜ ᱠᱟᱱᱟ ᱟᱹᱣᱨᱤ ᱠᱚ ᱜᱚᱴᱟᱭᱟ ᱟᱨᱠᱤ᱾ ᱟᱞᱮ ᱟᱹᱛᱩ ᱠᱚᱨᱮ ᱢᱟ ᱵᱟᱝᱠᱚ ᱜᱚᱴᱟ ᱠᱟᱜ ᱛᱟᱠᱚᱣᱟ᱾
ᱚᱸ ᱟᱪ ᱪᱷᱟ ᱪᱷᱟ᱾ ᱦᱳᱭ ᱱᱮᱛᱟᱨ ᱢᱟ ᱛᱟᱦᱚᱞᱮ ᱚᱱᱟ ᱱᱤᱡᱮᱨᱼᱼ ᱠᱩᱥᱤ ᱵᱟᱯᱞᱟᱜ ᱜᱮ ᱰᱷᱮᱨ ᱢᱟᱼᱱᱟ ᱦᱩᱭᱩᱜ ᱠᱟᱱ ᱛᱟᱦᱚᱞᱮ ᱚᱠᱟᱴᱟᱜ ᱵᱷᱟᱹᱜᱤ ᱫᱚ ᱵᱮᱱ ᱟᱵᱮᱱᱟᱜ ᱱᱚᱡᱚᱨ ᱨᱮᱫᱚ ᱢᱟᱱᱮ ᱱᱤᱡᱮᱨ ᱠᱩᱥᱤ ᱵᱟᱯᱞᱟ ᱜᱚ ᱵᱟᱵᱟ ᱨᱟᱹᱥᱠᱟᱹ᱾ ᱱᱟᱥᱮ ᱱᱟᱜ ᱤᱭᱟᱹ ᱮᱱᱛᱮ ᱚᱱᱟ ᱱᱤᱡᱮᱨ ᱠᱩᱥᱤ᱾
ᱦᱮᱸ ᱟᱹᱞᱤᱧ ᱫᱚ ᱠᱟᱛᱷᱟ ᱫᱚ ᱦᱳᱭᱳᱜ ᱠᱟᱱᱟ ᱡᱟᱦᱟᱸ ᱫᱚ ᱜᱚ ᱵᱚᱵᱟ, ᱜᱚ ᱵᱟᱵᱟ ᱠᱩᱥᱤ ᱠᱟᱛᱮᱜ ᱡᱟᱦᱟᱸᱭ ᱠᱚ ᱵᱟᱯᱞᱟ ᱟᱱᱤᱡᱼᱟ ᱥᱮ᱾ ᱚᱱᱟ ᱫᱚ ᱚᱱᱟ ᱛᱮᱜᱮ ᱢᱚᱸᱡᱽ ᱞᱤᱧ ᱵᱩᱡᱷᱟᱹᱣᱟ ᱟᱨᱠᱤ᱾
ᱦᱳᱭ ᱟᱹᱰᱤ ᱱᱟᱯᱟᱭ ᱦᱩᱫᱤᱥ ᱛᱟᱵᱮᱱ, ᱟᱨ ᱟᱹᱰᱤ ᱢᱚᱸᱡᱽ ᱵᱮᱱ ᱞᱟᱹᱭ ᱠᱮᱜᱼᱟ ᱠᱤ ᱜᱚ ᱵᱟᱵᱟ᱾ ᱠᱤᱱ ᱠᱩᱥᱤᱛᱮ ᱢᱟᱱᱮ ᱡᱟᱦᱟᱸ ᱨᱮᱠᱤ ᱢᱟᱱᱮ ᱠᱚ ᱢᱮᱱᱟ ᱚᱸᱰᱮᱜᱮ ᱟᱨ ᱜᱚᱼᱵᱟᱵᱟ ᱫᱚ ᱠᱳᱱᱳ ᱫᱤᱱ ᱵᱟᱹᱲᱤᱡ ᱫᱚ ᱵᱟᱠᱚ ᱢᱮᱱᱟ ᱪᱮᱫᱟᱜ ᱡᱮ ᱜᱚᱼᱵᱟ ᱠᱚ ᱡᱩᱫᱤ
ᱛᱷᱚᱲᱟ ᱜᱟᱱ ᱠᱟᱴᱟ ᱠᱟᱴᱟ ᱨᱚᱲ ᱟᱸᱡᱚᱢᱚᱜ ᱠᱟᱱ᱾ ᱛᱟᱹᱵᱤᱱᱟ ᱛᱷᱚᱲᱟ ᱠᱟᱴᱟ ᱨᱚᱲ ᱧᱟᱢᱚᱜ
ᱢᱚᱸᱡᱽ ᱡᱟᱭᱜᱟ ᱨᱮᱜᱮ ᱱᱟᱜ ᱠᱚ ᱵᱟᱯᱞᱟ ᱠᱟᱵᱚᱱᱟ᱾ ᱦᱳᱭ ᱱᱤᱛᱳᱜ ᱵᱮᱱ ᱟᱸᱡᱚᱢᱮᱜ ᱠᱟᱱᱟ ᱨᱚᱲ?
ᱦᱮ, ᱸ ᱦᱮᱸ᱾
ᱢᱮᱱᱫᱟᱞᱤᱧ ᱜᱚ ᱵᱟᱵᱟ ᱫᱚ ᱱᱟᱦᱟᱜ ᱠᱤ ᱢᱟᱱᱮ ᱢᱚᱸᱡᱽ ᱡᱟᱭᱜᱟ ᱨᱮᱜᱮ ᱠᱚ ᱴᱷᱟᱶ ᱠᱟᱵᱚᱱᱟ ᱪᱮᱫᱟᱜ ᱡᱮ ᱩᱱᱠᱩ ᱫᱚ ᱦᱟᱸᱜ ᱠᱚ ᱡᱚᱱᱚᱢ ᱠᱟᱜ ᱵᱚᱱᱟ ᱩᱱᱠᱩ ᱫᱚ ᱩᱱᱠᱩ ᱫᱚ ᱱᱟᱦᱟᱜ ᱟᱵᱚ ᱵᱟᱜ ᱡᱟᱦᱟᱱᱟᱜ ᱵᱩᱨᱟᱹᱭ ᱫᱚ ᱵᱟᱠᱚ ᱦᱩᱫᱤᱥᱟ ᱦᱳᱭ᱾
ᱡᱟᱦᱟᱸ ᱨᱮᱜᱮ ᱢᱚᱸᱡᱽ ᱨᱮᱜᱮ, ᱢᱚᱸᱡᱽ ᱡᱟᱭᱜᱟ ᱨᱮᱜᱮ ᱠᱚ ᱵᱟᱯᱞᱟ ᱵᱚᱱᱟ ᱥᱮ ᱥᱮ ᱧᱮᱞ ᱧᱚᱜ ᱠᱟᱛᱮ ᱜᱮ᱾ ᱪᱟᱹᱠᱨᱤ ᱡᱟᱢᱟᱭ ᱨᱮ ᱥᱮ ᱵᱤᱡᱽᱱᱮᱥ ᱢᱮᱱ ᱨᱮᱥᱮ ᱮᱱᱛᱮᱫ ᱮᱭᱥᱮ᱾ ᱵᱮᱨᱚᱡᱽᱜᱟᱨ ᱨᱮᱫᱚ ᱱᱟᱦᱟᱜ ᱵᱟᱝᱠᱚ ᱴᱷᱟᱹᱣ ᱵᱚᱱᱟ ᱥᱮ ᱵᱟᱝ ᱠᱚ ᱴᱷᱟᱹᱣ ᱠᱚᱣᱟ ᱵᱚᱞᱮ ᱦᱳᱭ᱾
ᱦᱳᱭ ᱦᱳᱭ ᱚᱱᱟᱢᱟ ᱠᱟᱛᱷᱟ ᱠᱟᱱᱟ ᱟᱫᱚ᱾ ᱜᱚ ᱵᱟᱵᱟ ᱫᱚ ᱵᱷᱟᱜᱮ ᱧᱚᱜ ᱜᱮᱠᱚ ᱫᱚᱨᱠᱟᱨᱟ ᱡᱟᱦᱟᱸ ᱫᱚ ᱱᱤᱡᱮ ᱱᱤᱡᱮ ᱪᱮᱠᱟ ᱠᱚ ᱧᱮᱞ ᱫᱚ ᱢᱟᱱᱮ ᱧᱮᱞ ᱠᱟᱫᱟ ᱠᱚ ᱟᱨᱠᱤ᱾ ᱚᱱᱠᱟ ᱡᱮᱢᱚᱱ ᱠᱩᱲᱤ ᱜᱤᱫᱽᱨᱟᱹ ᱟᱞᱚ ᱦᱩᱭᱩᱜ ᱛᱟᱭ ᱢᱟ, ᱟᱫᱚ ᱚᱱᱟ ᱜᱮ ᱵᱤᱥᱤ ᱠᱚ ᱪᱟᱭᱟ ᱛᱚ᱾
ᱦᱳᱭ ᱦᱳᱭ ᱟᱹᱰᱤ ᱱᱟᱯᱟᱭ ᱟᱫᱚ᱾ ᱥᱟᱹᱨᱤ ᱜᱮ ᱱᱚᱣᱟ ᱠᱟᱛᱷᱟ ᱫᱚ ᱟᱹᱰᱤ ᱢᱚᱸᱡᱽ ᱵᱮᱱ ᱢᱮᱱ ᱠᱮᱭᱟ᱾ ᱟᱫᱚ ᱟᱨ ᱚᱱᱠᱟ ᱜᱮ ᱧᱮᱞᱚᱜ ᱠᱟᱱ ᱜᱮᱭᱟ, ᱟᱹᱰᱤ ᱫᱤᱥᱚᱢ ᱯᱟᱲᱟ ᱨᱮ ᱜᱚᱼᱵᱟᱵᱟ ᱠᱩᱥᱤ ᱛᱮᱦᱚᱸ᱾ ᱵᱟᱯᱞᱟᱜ ᱠᱟᱱ ᱜᱮᱭᱟ᱾ᱟᱫᱚ ᱟᱛᱠᱤᱨ ᱛᱮ ᱡᱩᱫᱤ ᱵᱚᱱ ᱧᱮᱞ ᱠᱷᱟᱱ ᱟᱞᱮ ᱯᱟᱦᱴᱟ ᱥᱮᱱᱟᱜ ᱡᱩᱫᱤᱧ ᱞᱟᱹᱭ ᱠᱷᱟᱡ ᱵᱚᱞᱮ ᱛᱟᱦᱚᱞᱮ ᱫᱚ ᱢᱟᱱᱮ᱾ ᱠᱟᱨ ᱠᱟᱛᱮᱫ ᱫᱚ ᱢᱟᱱᱮ ᱚᱱᱟ ᱡᱟᱦᱟᱸ ᱛᱟᱦᱮᱸ ᱠᱟᱱ ᱚᱱᱟ ᱫᱚ ᱥᱮᱫᱟᱭ ᱧᱚᱜ ᱛᱮ ᱛᱷᱚᱲᱟ ᱦᱩᱭᱩᱜ ᱠᱟᱱ ᱛᱟᱦᱮᱱᱟ᱾ ᱢᱮᱱᱠᱷᱟᱱ ᱡᱟᱦᱟᱸ ᱱᱤᱛᱚᱜ ᱱᱤᱛ ᱠᱟᱛᱮᱫ ᱵᱚᱞᱮ, ᱱᱮᱛᱟᱨ ᱠᱚ ᱠᱚᱲᱟ ᱜᱤᱫᱽᱨᱟᱹ ᱥᱮ ᱠᱩᱲᱤ ᱜᱤᱫᱽᱨᱟᱹᱣᱟᱜ᱾ ᱢᱟᱱᱮ ᱦᱩᱫᱤᱥ ᱛᱷᱚᱲᱟ ᱵᱚᱫᱚᱞ ᱧᱚᱜ ᱠᱟᱱᱛᱮ ᱢᱟᱱᱮ ᱱᱤᱡᱮ ᱛᱮᱜᱮ ᱱᱟᱦᱟᱜ ᱠᱚ ᱛᱷᱚᱲᱟ ᱠᱚ ᱨᱚᱯ ᱨᱚᱯᱚᱲ ᱧᱚᱜᱚᱜ ᱠᱟᱱᱟ ᱠᱚ ᱠᱚᱛᱷᱟᱜ ᱠᱟᱱᱟ ᱠᱚ ᱟᱨ ᱠᱚ ᱟᱹᱠᱤᱱ ᱠᱤᱱ ᱵᱟᱰᱟᱭᱚᱜ ᱠᱟᱱᱟ ᱱᱟᱦᱟᱜ ᱟᱨ ᱩᱱᱠᱤᱱ ᱫᱚ ᱱᱟᱦᱟᱜ ᱵᱟᱰᱟᱭ ᱦᱚᱪᱚ ᱠᱟᱛᱮᱫ ᱱᱟᱦᱟᱜ, ᱟᱫᱚ ᱚᱲᱟᱜ ᱨᱮᱠᱤᱱ ᱨᱟᱹᱭᱵᱟᱨ ᱚᱪᱚᱭᱮᱫ ᱟᱫᱚ ᱠᱤᱱ ᱵᱟᱯᱞᱟᱜ ᱠᱟᱱᱟ ᱦᱳᱭ ᱟᱨ ᱠᱤᱪᱷᱩ ᱠᱤᱪᱷᱩ ᱜᱟᱱ ᱫᱚ᱾ ᱱᱟᱦᱟᱜ ᱠᱚ ᱞᱤᱵᱷᱤᱝ ᱨᱮᱦᱚᱸ ᱠᱚ ᱛᱟᱦᱮᱱᱚᱜ ᱠᱟᱱᱟ ᱱᱟᱦᱟᱜ ᱟᱞᱮ ᱠᱚᱨᱮ ᱥᱮᱫ ᱫᱚ ᱱᱟᱦᱟᱜ᱾ ᱜᱚᱜᱚ ᱵᱟᱵᱟᱣᱟᱜ ᱢᱟᱨᱡᱤ ᱛᱮᱜᱮ ᱟᱨ ᱱᱟᱦᱟᱜ ᱩᱱᱠᱩ ᱵᱟᱯᱞᱟ ᱥᱟᱶᱦᱟ ᱠᱚ ᱦᱩᱭᱩᱜ ᱠᱟᱱᱟ ᱱᱟᱦᱟᱜ᱾ ᱦᱳᱭ᱾ᱟᱫᱚ ᱡᱚᱛᱚ ᱦᱚᱲᱟᱜ ᱜᱮ᱾ ᱟᱯᱱᱟᱨ ᱟᱯᱱᱟᱨ ᱦᱩᱫᱤᱥ ᱢᱤᱫᱴᱮᱱ ᱢᱮᱱᱟᱜᱼᱟ᱾ᱟᱫᱚ ᱡᱟᱦᱟᱸ ᱞᱮᱠᱟ ᱠᱟᱛᱮᱫ ᱜᱮ᱾
ᱟᱜᱚᱨ ᱵᱚᱱ ᱧᱮᱞᱮᱫ ᱠᱟᱱ ᱠᱷᱟᱡ ᱵᱟᱯᱞᱟ ᱠᱟᱛᱮᱫ ᱦᱚᱸ ᱜᱚᱼᱵᱟᱵᱟ ᱨᱟᱹᱥᱠᱟᱹ ᱠᱟᱛᱮᱫ ᱦᱚᱸ ᱡᱟᱦᱟᱸ ᱴᱷᱮᱡ ᱠᱚ ᱵᱟᱯᱼᱼ ᱵᱟᱯᱞᱟᱭᱮᱫ ᱵᱚᱱᱟ ᱚᱸᱰᱮ ᱦᱚᱸ ᱰᱟᱭᱵᱚᱨᱥ ᱦᱩᱭᱩᱜ ᱠᱟᱱ ᱜᱮᱭᱟ ᱱᱟᱜ ᱟᱨ ᱱᱚᱣᱟ ᱞᱟᱵᱷ᱾ ᱢᱮᱨᱮᱡᱽ ᱛᱮ ᱡᱟᱦᱟᱸ ᱵᱚᱱ ᱵᱟᱯᱞᱟᱜ ᱠᱟᱱ ᱱᱤᱡᱮᱨ ᱠᱩᱥᱤᱛᱮ, ᱚᱱᱟ ᱨᱮᱦᱚᱸ ᱱᱟᱦᱟᱜ ᱰᱟᱭᱵᱚᱨᱥ ᱦᱩᱭᱩᱜ ᱠᱟᱱ ᱜᱮᱭᱟ ᱦᱳᱭ ᱟᱫᱚ᱾ ᱵᱟᱱᱟᱨ ᱜᱮ ᱥᱚᱢᱟᱱ ᱜᱮᱭᱟ ᱵᱟᱱᱟᱨ ᱜᱮ ᱤᱧᱟᱹᱜ ᱦᱤᱥᱟᱹᱵ ᱛᱮᱫᱚ ᱟᱹᱞᱤᱧᱟᱜ ᱦᱤᱥᱟᱹᱵ ᱛᱮᱫᱚ ᱴᱷᱤᱠ ᱜᱮᱭᱟ᱾ ᱮᱵᱟᱨᱮ- ᱚᱠᱟᱴᱟᱜ ᱮᱱᱛᱮᱫ ᱜᱟᱱᱚᱜ ᱠᱟᱱᱟ ᱟᱵᱮᱱᱟᱜ ᱦᱤᱥᱟᱹᱵ ᱛᱮ ᱟᱨ ᱚᱠᱟᱴᱟᱜ ᱜᱟᱱᱚᱜ ᱠᱟᱱᱟ ᱮᱱᱛᱮᱫ ᱦᱚᱲᱟᱜ ᱦᱤᱥᱟᱹᱵ ᱛᱮ ᱛᱚ ᱚᱱᱟ ᱜᱮ ᱚᱱᱟ ᱠᱚᱨᱟᱣ ᱫᱚ ᱞᱟᱹᱠᱛᱤ ᱠᱟᱱᱟ ᱦᱮᱸ ᱥᱮ ᱵᱟᱝ?
ᱦᱮᱸ ᱦᱮᱸ ᱦᱮᱸ ᱟᱫᱚ ᱚᱱᱟ ᱜᱮᱛᱚ ᱧᱮᱞᱚᱜᱚᱜ ᱠᱟᱱᱟ᱾ ᱜᱚᱴᱟ ᱫᱤᱥᱚᱢ ᱜᱮ ᱧᱮᱞᱚᱜᱚᱜ ᱠᱟᱱᱟ ᱟᱥᱚᱞᱮ᱾ ᱠᱟᱨᱚᱱ ᱛᱮ ᱦᱳᱭ ᱵᱮᱥᱤ ᱦᱩᱭᱩᱜ ᱠᱟᱱᱟ ᱠᱟᱨᱚᱱ ᱦᱩᱭᱩᱜ ᱠᱟᱱᱟ᱾ ᱫᱚᱢᱮ ᱠᱚᱢ ᱵᱚᱭᱚᱥ ᱨᱮᱠᱚ ᱵᱟᱯᱞᱟᱜ ᱠᱟᱱᱟ ᱠᱚ ᱥᱮᱠᱚ ᱡᱟᱶᱟᱭᱮᱫ ᱠᱚᱣᱟ ᱠᱩᱲᱤ ᱜᱤᱫᱽᱨᱟᱹ ᱠᱚᱦᱚᱸ ᱮ᱾ ᱠᱟᱨᱚᱱ ᱛᱮ ᱵᱤᱥᱤ ᱦᱩᱭᱩᱜ ᱠᱟᱱᱟ ᱚᱱᱠᱟ ᱜᱮ ᱧᱮᱞ ᱦᱩᱭᱩᱜ ᱠᱟᱱᱟ ᱟᱨᱠᱤ ᱫᱤᱥᱚᱢ ᱨᱮ᱾
ᱦᱳᱭ ᱱᱚᱣᱟ ᱠᱟᱛᱷᱟ ᱥᱟᱹᱨᱤ ᱜᱮᱵᱮᱱ ᱢᱮᱱ ᱠᱮᱜᱼᱟ᱾ ᱡᱟᱦᱟᱸ ᱱᱤᱛᱚᱜ ᱠᱩᱲᱤ ᱜᱤᱫᱽᱨᱟᱹ ᱢᱤᱫ ᱵᱟᱨ ᱡᱤᱱᱤᱥ ᱢᱤᱫ ᱵᱟᱨ ᱡᱟᱭᱜᱟ ᱨᱮᱞᱤᱧ ᱧᱮᱞ ᱱᱚᱜᱼᱚ ᱱᱚᱣᱟᱴᱟᱜ ᱛᱷᱚᱲᱟ ᱠᱚ ᱵᱷᱩᱞ ᱧᱚᱜ ᱮᱫ ᱠᱟᱱᱟ ᱢᱤᱫ ᱴᱮᱱ᱾ ᱡᱚᱛᱚ ᱠᱩᱲᱤ ᱫᱚ ᱜᱤᱫᱽᱨᱟᱹ ᱫᱚ ᱦᱟᱸᱜ ᱵᱟᱝᱼᱟ, ᱢᱟᱱᱮ ᱡᱟᱦᱟᱸ ᱢᱟᱱᱮ ᱵᱟᱯ ᱵᱟᱯᱞᱟ ᱠᱚ ᱱᱮᱰᱟᱭᱮᱫ ᱠᱟᱱ ᱛᱟᱠᱚᱣᱟ ᱴᱷᱤᱠ ᱜᱮᱭᱟ᱾ ᱢᱟᱱᱞᱤᱭᱟ ᱡᱮ ᱛᱤᱦᱤᱧ ᱜᱟᱯᱟ ᱠᱟᱱᱟ ᱢᱟᱰᱣᱟ ᱱᱟᱦᱟᱜ ᱟᱫᱚ ᱛᱤᱦᱤᱧ ᱫᱚ ᱱᱟᱦᱟᱜ ᱩᱱᱤ ᱡᱟᱦᱟᱸᱭ ᱠᱩᱲᱤ ᱠᱚ ᱵᱟᱯᱞᱟ ᱯᱞᱟᱫᱤ ᱠᱟᱱᱟ ᱱᱟᱦᱟᱸᱜ᱾ ᱟᱫᱚ ᱩᱱᱤ ᱫᱚ ᱱᱟᱦᱟᱜ ᱟᱡᱨᱮᱱ ᱡᱟᱦᱟᱸᱭ ᱥᱚᱸᱜᱮ ᱠᱟᱱ ᱛᱟᱭᱟ ᱞᱟᱦᱟ ᱠᱷᱚᱱ ᱡᱟᱦᱟᱸᱭ᱾ ᱢᱮᱱᱟᱭᱟ ᱟᱫᱚ ᱱᱟᱦᱟᱜ ᱛᱤᱦᱤᱧ ᱵᱟᱯᱞᱟ ᱠᱟᱱ ᱛᱟᱭᱟ, ᱟᱫᱚ ᱱᱟᱦᱟᱜ ᱵᱟᱹᱨᱭᱟᱹᱛ ᱠᱚᱠᱚ ᱦᱤᱡᱩᱜ ᱠᱷᱟᱱ ᱫᱚ ᱛᱮᱦᱤᱧ ᱮᱱ ᱜᱮ ᱱᱟᱦᱟᱜ ᱫᱟᱹᱲ ᱠᱮᱫ ᱜᱮ ᱟᱫᱚ ᱱᱚᱜᱼᱚ ᱱᱚᱣᱟ ᱡᱤᱱᱤᱥᱴᱟᱜ ᱛᱚ ᱛᱷᱚᱲᱟ ᱵᱟᱠᱚ᱾ ᱴᱷᱤᱠᱟᱹᱜ ᱠᱟᱱᱟ ᱟᱫᱚ ᱟᱢ ᱡᱩᱫᱤ ᱵᱟᱢ ᱠᱩᱥᱤ ᱢᱮᱱᱟᱢᱟ ᱛᱟᱦᱚᱞᱮ ᱫᱚ ᱞᱟᱦᱟ ᱨᱮᱜᱮ ᱞᱟᱹᱭ ᱢᱮ ᱾ ᱞᱟᱦᱟ ᱨᱮᱜᱮ ᱫᱟᱹᱲ ᱢᱮ ᱦᱮᱸ ᱥᱮ ᱵᱟᱝ᱾ ᱵᱟᱝ ᱫᱚ ᱵᱟᱹᱨᱤ ᱵᱟᱹᱨᱭᱟᱹᱛ ᱠᱚᱠᱚ ᱦᱤᱡᱩᱜᱼᱟ ᱱᱟᱦᱟᱜ ᱟᱫᱚ ᱱᱟᱦᱟᱜ ᱩᱱᱤ ᱫᱚ ᱚᱠᱚᱭ ᱠᱚ ᱤᱫᱤᱭᱮᱭᱟ ᱱᱟᱦᱟᱜ ᱦᱳᱭ ᱛᱚ ᱱᱚᱣᱟ ᱢᱤᱫ ᱵᱟᱨ ᱡᱟᱭᱜᱟ ᱨᱮ ᱚᱱᱠᱟ ᱧᱮᱞᱚᱜ ᱠᱟᱱᱟ ᱵᱚᱞᱮ ᱟᱫᱚ ᱡᱚᱛᱚ ᱜᱚᱴᱟ ᱫᱤᱥᱚᱢ ᱯᱟᱲᱟ ᱨᱮᱫᱚ ᱵᱟᱝ ᱱᱟᱦᱟᱜ ᱟᱞᱮ ᱠᱚ ᱥᱮᱜ ᱱᱚᱝᱠᱟ ᱦᱩᱭ ᱵᱟᱲᱟ ᱠᱟᱱᱟ ᱵᱟᱨᱭᱟ ᱜᱟᱱ ᱾ ᱛᱚ ᱚᱱᱟᱛᱮ ᱱᱚᱣᱟᱹ ᱱᱚᱛᱮᱱᱟᱜ ᱤᱧ ᱞᱟᱹᱭ ᱠᱮᱫᱼᱟ ᱦᱳᱭ᱾
ᱦᱳᱭ ᱱᱚᱛᱮ ᱦᱚᱸ ᱚᱱᱠᱟ ᱫᱚ ᱧᱮᱞ ᱵᱟᱲᱟ ᱫᱚ ᱧᱮᱞ ᱵᱟᱲᱟ ᱟᱠᱟᱱ ᱜᱮᱭᱟ ᱡᱟᱦᱟᱸ ᱫᱚ ᱵᱟᱯᱞᱟ ᱡᱮᱫᱤᱱ ᱵᱟᱯᱞᱟ ᱥᱮᱫᱤᱱ ᱜᱮ ᱠᱩᱲᱤ ᱜᱤᱫᱽᱨᱟᱹᱭ ᱫᱟᱹᱲᱟᱭ, ᱚᱱᱠᱟ ᱫᱚ ᱵᱟᱝ ᱩᱪᱤᱛᱟ ᱠᱟᱨᱚᱱ ᱢᱟ ᱵᱟᱵᱟ ᱢᱟ ᱵᱟᱵᱟ ᱚᱯᱚᱢᱟᱱ ᱦᱩᱭᱩᱜᱼᱟ ᱚᱱᱟ ᱫᱚ ᱟᱹᱛᱩ, ᱟᱹᱛᱩ ᱫᱤᱥᱚᱢ ᱨᱮ ᱟᱨᱠᱤ ᱡᱮ, ᱟᱨ ᱱᱚᱝᱠᱟ ᱠᱩᱲᱤ ᱜᱤᱫᱽᱨᱟᱹ ᱵᱤᱱ ᱦᱟᱨᱟ ᱟᱠᱟᱫᱮᱭᱟ ᱥᱮ ᱚᱱᱠᱟ ᱯᱟᱨᱵᱟᱨᱤᱥ ᱵᱤᱱ ᱮᱢ ᱟᱠᱟᱫᱮᱭᱟ ᱟᱫᱚ ᱚᱱᱠᱟ ᱾ ᱠᱚ ᱞᱟᱹᱭ ᱜᱮᱭᱟ ᱟᱨᱠᱤ ᱜᱚᱵᱟᱵᱟ ᱜᱮᱛᱚ ᱠᱟᱛᱷᱟ ᱟᱸᱡᱚᱢ ᱦᱩᱭᱩᱜᱼᱟ ᱥᱮ ᱚᱱᱟ ᱫᱚ
ᱦᱳᱭ ᱚᱱᱟ ᱢᱟ ᱮᱱᱛᱮᱜ, ᱟᱵᱚᱨᱮᱱ ᱜᱤᱫᱽᱨᱟᱹ ᱠᱚ ᱛᱟᱦᱮᱸ ᱞᱮᱱᱠᱷᱟᱱ ᱫᱚ ᱛᱟᱦᱚᱞᱮ ᱟᱵᱚ ᱡᱮᱥᱮ ᱡᱮᱥᱮ ᱟᱵᱩᱱ ᱯᱮᱨᱮᱱᱴᱥ ᱡᱮ ᱦᱤᱞᱳᱜ ᱵᱚᱱ ᱵᱮᱱᱟᱜᱣᱟ ᱥᱮᱵᱚᱱ ᱵᱮᱱᱟᱣ ᱟᱠᱟᱱ ᱾ ᱦᱮᱸ ᱥᱮ ᱡᱮ ᱦᱤᱞᱳᱜ ᱵᱚᱱ ᱵᱮᱱᱟᱜᱼᱟ, ᱛᱚ ᱟᱵᱚ ᱫᱚ ᱟᱵᱚᱨᱮᱱ ᱜᱤᱫᱽᱨᱟᱹᱣᱟᱜ ᱡᱟᱦᱟᱱᱟᱜ ᱜᱟᱹᱞᱟᱹᱛ ᱠᱟᱹᱢᱤ ᱥᱮ ᱡᱟᱦᱟᱱᱟᱜ ᱜᱮ ᱾ ᱫᱤᱥᱚᱢ ᱫᱩᱱᱤᱭᱟᱹ ᱨᱮᱫᱚ ᱟᱵᱚ ᱜᱮ, ᱟᱸᱡᱚᱢ ᱦᱩᱭᱩᱜ ᱛᱟᱵᱚᱱᱟ ᱟᱵᱚᱜ ᱜᱮ ᱚᱱᱟ ᱫᱚ ᱾ ᱥᱟᱦᱟᱣ ᱦᱩᱭᱩᱜ ᱛᱟᱵᱚᱱᱟ ᱪᱮᱫᱟᱜ ᱡᱮ ᱟᱵᱚᱨᱮᱱ ᱦᱚᱯᱚᱱ ᱜᱮ ᱚᱱᱟ ᱫᱚᱠᱚ ᱠᱟᱹᱢᱤᱭ ᱠᱟᱜ ᱠᱷᱟᱡ ᱫᱚ ᱚᱱᱟ ᱫᱚ ᱵᱟᱵᱟ ᱜᱚ ᱵᱟᱵᱟᱣᱟᱜ ᱜᱮ ᱫᱟᱭᱤᱛᱚ ᱾ ᱚᱠᱛᱚ ᱨᱮ ᱦᱤᱡᱩᱜ ᱠᱟᱱᱟ ᱟᱨ ᱩᱱᱠᱩ ᱜᱮ ᱟᱸᱡᱚᱢ ᱦᱩᱭᱩᱜᱼᱟ ᱚᱱᱟ ᱫᱚ ᱦᱳᱭ
ᱦᱳᱭ ᱦᱳᱭ᱾
ᱟᱫᱚ ᱚᱱᱟᱜᱮ ᱵᱟᱠᱚ ᱵᱩᱡᱷᱟᱹᱣᱫᱟ, ᱠᱩᱲᱤ ᱜᱤᱫᱽᱨᱟᱹ ᱠᱚᱦᱚᱸ ᱥᱮ ᱠᱚᱲᱟ ᱜᱤᱫᱽᱨᱟᱹ ᱠᱚᱦᱚᱸ ᱪᱤᱫᱟᱜ ᱪᱮᱫᱟᱜ ᱱᱚᱝᱠᱟᱭ ᱦᱩᱭᱩᱜᱼᱟ, ᱡᱮ ᱢᱤᱫᱴᱮᱱ ᱵᱟᱨᱭᱟ ᱯᱚᱨᱤᱵᱟᱨ ᱢᱤᱫ ᱞᱟᱹᱜᱤᱫ ᱛᱮ ᱩᱱᱟᱹᱜ ᱫᱤᱱ ᱠᱷᱚᱱᱟᱜ ᱪᱮᱥᱴᱟ ᱵᱚ ᱫᱚᱦᱚ ᱠᱟᱜᱼᱟ ᱟᱨᱠᱤ ᱡᱟᱦᱟᱸ ᱩᱱᱟᱹᱜ ᱫᱤᱱ ᱠᱷᱚᱱᱟᱜ ᱠᱚ ᱟᱨᱡᱟᱣ ᱟᱠᱟᱫ ᱡᱟᱦᱟᱸ ᱴᱟᱠᱟ ᱯᱚᱭᱥᱟᱹ ᱠᱚ ᱟᱨᱠᱤ ᱚᱱᱟ ᱚᱱᱟ ᱱᱤᱛᱚᱜ ᱠᱷᱚᱨᱪᱟᱜ ᱠᱟᱱᱟ ᱠᱷᱚᱨᱪᱟ ᱪᱟᱵᱟ ᱠᱟᱛᱮᱜ ᱟᱫᱚ ᱪᱮᱫᱟᱜ ᱯᱚᱨᱮ ᱛᱮᱫᱚᱢ ᱫᱟᱹᱲᱟ ᱾
ᱦᱳᱭ ᱢᱤᱫᱴᱮᱱ ᱱᱚᱝᱠᱟ ᱜᱮ ᱜᱟᱛᱮ ᱠᱚᱲᱟ ᱱᱟᱦᱟᱜ, ᱚᱱᱠᱟ ᱦᱩᱭᱮᱱ ᱛᱟᱭᱟ ᱚᱱᱟᱛᱤᱧ ᱞᱟᱹᱭ ᱠᱮᱜᱼᱟ ᱾ ᱩᱱᱤ ᱫᱚ ᱱᱟᱦᱟᱜ ᱟᱹᱰᱤ ᱨᱟᱹᱥᱠᱟᱹ ᱠᱟᱛᱮᱜ ᱮᱠᱫᱚᱢ ᱟᱭᱟᱜ ᱠᱩᱞᱟᱹᱣ ᱡᱩᱲᱟᱹᱣ ᱛᱮ ᱵᱟᱯᱞᱟ ᱞᱟᱹᱜᱤᱜ ᱮ ᱨᱮᱵᱮᱱ ᱞᱮᱱᱟ ᱟᱨ ᱠᱩᱲᱤ ᱦᱚᱲ ᱫᱚ ᱱᱟᱦᱟᱜ ᱩᱱᱤ ᱫᱚ, ᱚᱠᱟᱥᱮᱫ ᱨᱮᱪᱚ ᱱᱟᱦᱟᱜ ᱮᱠᱥᱴᱨᱟ ᱚᱱᱟ ᱮᱯᱷᱮᱭᱟᱨ ᱛᱮ ᱠᱟᱱ ᱛᱟᱭ ᱱᱟᱦᱟᱜ ᱟᱫᱚ ᱩᱱᱤ ᱢᱟ ᱱᱟᱦᱟᱜ ᱩᱱ ᱦᱤᱞᱳᱜ ᱜᱮ ᱡᱟᱶᱟᱭᱮᱱ ᱱᱟᱦᱟᱜ, ᱟᱫᱚ ᱱᱟᱦᱟᱜ ᱟᱹᱰᱤ ᱢᱚᱱᱮᱨᱮ ᱵᱟᱹᱲᱤᱡ ᱞᱮ ᱟᱹᱭᱠᱟᱹᱣ ᱠᱮᱜᱼᱟ ᱾ ᱟᱫᱚ ᱱᱟᱦᱟᱜ ᱩᱱᱠᱩ ᱚᱲᱟᱜ ᱨᱮᱱ ᱜᱮ ᱟᱨᱦᱚᱸ ᱢᱤᱫᱴᱮᱱ ᱚᱠᱚᱭᱴᱟᱜ ᱠᱩᱲᱤ ᱢᱟᱢᱟ ᱛᱮᱜ ᱨᱮᱱ ᱥᱮ ᱚᱠᱚᱭᱴᱟᱜ ᱨᱮᱱ ᱠᱩᱲᱤ ᱛᱮᱦᱮᱸ ᱠᱟᱱᱟ ᱟᱫᱚ ᱩᱱᱤ ᱜᱮᱞᱮ ᱵᱟᱯᱞᱟ ᱟᱹᱜᱩ ᱠᱮᱫᱮᱭᱟ ᱥᱚᱸᱜᱮ ᱥᱚᱸᱜᱮ ᱜᱮ ᱾ ᱢᱟᱱᱮ ᱚᱱᱟ ᱩᱰᱩᱠ ᱨᱮᱜᱮ ᱵᱚᱞᱮ ᱾ ᱪᱮᱫᱟᱜ ᱡᱮ ᱩᱱᱟᱹᱜ ᱠᱚᱥᱴᱚ ᱠᱟᱛᱮᱜ ᱟᱞᱮ ᱞᱮ ᱢᱟᱱᱮ ᱠᱚᱥᱴᱚ ᱫᱚ ᱟᱹᱰᱤ ᱫᱤᱠᱠᱟ ᱛᱮᱭ ᱟᱹᱭᱠᱟᱹᱣᱟ ᱡᱟᱦᱟᱸᱭ ᱵᱟᱯᱞᱟ ᱦᱩᱭᱩᱜ ᱠᱟᱱ ᱛᱟᱭᱟ ᱡᱟᱢᱟᱭ ᱠᱚᱲᱟ ᱩᱱᱤ ᱫᱚ ᱱᱟᱦᱟᱜ ᱟᱹᱰᱤ ᱠᱷᱟᱨᱟᱯᱮ ᱵᱩᱡᱷᱟᱹᱣᱟ᱾ ᱮᱱᱟᱜ ᱮ ᱦᱤᱡᱩᱜ ᱦᱩᱭᱩᱜ ᱛᱟᱭᱟ ᱚᱲᱟᱜ ᱛᱮ᱾
ᱦᱳᱭ ᱦᱚᱭ ᱾
ᱦᱳᱭ ᱟᱫᱚ ᱱᱟᱜ ᱚᱱᱠᱟ ᱜᱷᱚᱴᱱᱟ ᱠᱚ ᱟᱭᱢᱟ ᱜᱷᱟᱴᱤ ᱵᱟᱲᱟ ᱟᱠᱟᱱᱟ ᱦᱳᱭ
ᱦᱳᱭ ᱟᱫᱚ ᱚᱱᱟᱜᱮ ᱫᱤᱥᱚᱢ ᱨᱮ ᱪᱟᱞᱟᱜ ᱠᱟᱱᱟ ᱟᱨ ᱵᱤᱥᱮᱥ ᱠᱚᱨᱮ ᱪᱟᱞᱟᱜ ᱠᱟᱱᱟ ᱡᱟᱦᱟᱸ ᱫᱚ ᱡᱟᱦᱟᱸᱭ ᱠᱚᱢ ᱵᱚᱭᱚᱥ ᱠᱷᱚᱱ ᱱᱮᱛᱟᱨ ᱵᱮᱥᱤ ᱠᱚ ᱵᱟᱹᱦᱩ ᱡᱟᱶᱟᱭᱚᱜ ᱠᱟᱱᱟ ᱡᱟᱦᱟᱸᱭ ᱫᱚ ᱟᱨᱠᱤ ᱩᱱᱠᱩᱣᱟᱜ ᱵᱮᱥᱤ ᱪᱟᱞᱟᱜ ᱠᱟᱱᱟ ᱱᱤᱛᱚᱜ ᱥᱟᱠᱟᱨ ᱨᱮ ᱥᱟᱠᱟᱢ ᱚᱲᱮᱡ ᱚᱠᱟᱨᱮ ᱵᱟᱭ ᱠᱩᱥᱤᱜ ᱠᱟᱱᱟᱭ ᱫᱟᱹᱲ ᱫᱟᱭ, ᱚᱱᱮ ᱚᱱᱟᱜᱮ ᱵᱮᱥᱤ ᱪᱟᱞᱟᱜ ᱠᱟᱱᱟ ᱫᱤᱥᱚᱢ ᱠᱚᱨᱮᱜ ᱫᱚ ᱮᱠᱷᱚᱱ ᱫᱚ ᱾
ᱦᱳᱭ ᱱᱩᱠᱩ ᱫᱚ ᱦᱟᱸᱜ ᱡᱚᱛᱚ ᱱᱤᱵᱽᱵᱟ ᱱᱤᱵᱤ ᱱᱷᱟᱜ ᱮᱠᱫᱚᱢ ᱜᱮ ᱟᱣᱨᱤ ᱥᱚᱝᱥᱟᱨ ᱨᱮ ᱪᱮᱫ ᱪᱟᱞᱟᱜ ᱠᱟᱱᱟ ᱵᱟᱝ ᱪᱟᱞᱟᱜ ᱠᱟᱱᱟ ᱟᱣᱨᱤ ᱵᱩᱫᱽᱫᱷᱤ